ᱼᱼ ᱦᱮᱞᱳ
ᱦᱮᱸᱼᱫᱩ
ᱦᱮᱸ ᱨᱚᱲ ᱟᱸᱡᱚᱢᱚᱜ ᱠᱟᱱᱟ?
ᱦᱮᱸ ᱨᱚᱲ ᱟᱸᱡᱚᱢᱼᱜ ᱠᱟᱱᱟ
ᱚ ᱪᱮᱫ ᱛᱟᱦᱚᱞᱮᱢ ᱪᱤᱠᱟᱹᱭ ᱮᱫᱟ? ᱦᱮᱸ ᱟᱸᱡᱚᱢᱚᱜ ᱠᱟᱱᱟ, ᱞᱟᱹᱭᱫᱟᱸᱧ ᱪᱮᱫ ᱛᱟᱞᱮᱢ ᱪᱤᱠᱟᱹᱭᱮᱫᱟ
ᱪᱮᱫ ᱦᱚᱸ ᱵᱟᱝ ᱱᱚᱜᱼᱚᱭ ᱵᱟᱨᱦᱮ ᱥᱮᱫ ᱨᱮ ᱫᱟᱬᱟ ᱵᱟᱲᱟ ᱦᱩᱭᱩᱜ ᱠᱟᱱᱟ ᱴᱤᱠ
ᱚᱻ ᱛᱟᱯᱚᱨᱮ ᱱᱟᱯᱟᱭ ᱜᱮᱭᱟᱢ ᱛᱚ
ᱦᱮᱸ ᱱᱟᱯᱟᱭ ᱜᱮ
ᱚᱻ ᱟᱯᱮ ᱥᱮᱫ ᱛᱟᱦᱚᱞᱮ ᱫᱟᱜ ᱡᱟᱹᱲᱤ ᱠᱚᱫᱚ ᱚᱠᱟᱞᱮᱠᱟ?
ᱟᱞᱮ ᱥᱮᱱ ᱫᱟᱜ ᱡᱟᱹᱲᱤ ᱫᱚ ᱱᱟᱦᱟᱜ ᱫᱚᱢᱮ ᱜᱮ ᱫᱟᱜ ᱡᱟᱲᱤ ᱫᱚ ᱦᱩᱭᱩᱜ ᱠᱟᱱᱟ
ᱦᱮᱸ ᱫᱚᱢᱮ ᱜᱮ ᱵᱟᱝ ᱛᱟᱦᱞᱮ ᱱᱤᱛᱳᱜ ᱫᱚ ᱛᱟᱦᱞᱮ ᱪᱮᱫ ᱠᱚ ᱠᱟᱹᱢᱤ ᱠᱟᱱᱟᱢ
ᱠᱟᱢᱤ ᱫᱚ ᱱᱤᱛ ᱫᱚ ᱪᱮᱫ ᱦᱚᱸ ᱠᱟᱢᱤ ᱫᱚ ᱚᱱᱠᱟ ᱫᱚ ᱵᱟᱝ ᱦᱩᱭᱩᱜ ᱠᱟᱱᱟ
ᱦᱮᱸ ᱥᱮ ᱱᱟᱯᱟᱭ ᱜᱮᱭᱟᱠᱚ ᱡᱩᱫᱤ ᱱᱟᱯᱟᱭ ᱜᱮᱭᱟᱢ
ᱦᱮᱸ ᱱᱟᱯᱟᱭ ᱜᱮ, ᱛᱟᱦᱞᱮ ᱟᱢ ᱫᱚ ᱪᱮᱫ ᱠᱚᱢ ᱱᱤᱛᱮᱢ ᱠᱟᱹᱢᱤ ᱵᱟᱲᱟᱭᱮᱼᱫᱟ
ᱱᱤᱛᱚᱜ ᱫᱚ ᱦᱟᱸᱜ ᱚᱲᱟᱜ ᱨᱮ ᱜᱮ, ᱪᱮᱫ ᱦᱚᱸ ᱠᱟᱹᱢᱤ ᱫᱚ ᱵᱟᱝ ᱦᱩᱭᱩᱜ ᱠᱟᱱᱟ
ᱟᱪᱪᱷᱟ ᱛᱟᱦᱚᱞᱮ ᱟᱯᱮᱥᱮᱱ ᱫᱚ ᱥᱮᱨᱢᱟ ᱫᱟᱜ ᱡᱟᱹᱲᱤ ᱠᱚᱫᱚ ᱵᱟᱝ ᱦᱩᱭᱩᱜ ᱠᱟᱱᱟ?
ᱦᱮᱸ ᱦᱩᱭᱩᱜ ᱠᱟᱱ ᱜᱮᱭᱟ, ᱟᱯᱮ ᱥᱮᱫ ᱛᱟᱦᱚᱞᱮ ᱪᱟᱥ ᱠᱚᱫᱚ ᱯᱮ ᱟᱬᱜᱳ ᱠᱮᱭᱟ ᱥᱮ ᱵᱟᱝ, ᱢᱟᱱᱮ ᱪᱟᱥ ᱨᱮᱯᱮ ᱞᱟᱜᱟᱣᱼᱱᱟ ᱥᱮ ᱵᱟᱝ ᱠᱟᱢᱤ ᱨᱮ
ᱪᱟᱥ ᱫᱚ ᱱᱟᱜ ᱟᱹᱣᱨᱤᱭᱼᱟ ᱢᱟᱱᱮ ᱫᱟᱜ ᱠᱚᱫᱚ ᱦᱟᱸᱜ ᱯᱮᱨᱮᱡ ᱟᱠᱟᱱᱟ ᱛᱚ ᱫᱚᱢᱮ ᱜᱮ ᱟᱫᱚ ᱚᱱᱟ ᱛᱚᱲᱟ ᱠᱚ ᱠᱟᱹᱴᱤᱡ ᱩᱱᱩᱢ ᱩᱱᱩᱢᱚᱜ ᱱᱟ ᱛᱚ ᱛᱟᱦᱞᱮ ᱞᱟᱹᱭᱫᱟ ᱠᱟᱹᱴᱤᱡ ᱫᱟᱜ ᱠᱚ ᱟᱸᱡᱮᱫ ᱧᱚᱜ ᱞᱮᱱᱜᱮ ᱟᱫᱚ ᱪᱟᱥ ᱠᱚ ᱚᱱᱠᱟ ᱟᱨᱟᱢᱵᱚ ᱦᱩᱭᱩᱜ-ᱟ ᱨᱚᱦᱚᱭ ᱠᱚ
ᱚ ᱟᱪᱪᱷᱟ ᱟᱪᱪᱷᱟ ᱟᱪᱪᱷᱟ ᱱᱤᱛᱚᱜ ᱫᱚ ᱡᱮᱢᱚᱱ ᱱᱚ-ᱜ ᱚᱭ ᱪᱮᱫ ᱠᱚ ᱞᱟᱹᱭᱟ ᱧᱮᱞᱚᱜ ᱠᱟᱱᱟ ᱟᱨ ᱠᱤ ᱜᱳᱴᱟ ᱜᱮ ᱦᱮᱸ ᱥᱮ ᱡᱮᱢᱚᱱ ᱪᱮᱫ ᱞᱮᱠᱟ ᱡᱟᱥᱛᱤ ᱠᱟᱭ ᱛᱮ ᱯᱳᱜᱨᱟᱢ ᱴᱟᱺᱰᱤ ᱯᱳᱜᱨᱟᱢ ᱠᱚ ᱦᱩᱭᱩᱜ ᱠᱟᱱᱟ ᱦᱮᱸ ᱥᱮ ᱟᱨ ᱱᱚᱝᱠᱟ ᱟᱵᱚ ᱨᱮᱱ ᱦᱩᱰᱤᱧ ᱦᱩᱰᱤᱧ ᱢᱟᱹᱭ ᱵᱟᱵᱩ ᱛᱟᱠᱚ ᱟ ᱯ ᱠᱚ ᱧᱩ ᱵᱩᱞ ᱠᱟᱛᱮ ᱠᱚ ᱜᱤᱛᱤᱡ ᱵᱟᱲᱟᱭ ᱠᱟᱱᱟ ᱠᱟᱴᱤᱡ ᱱᱚᱣᱟ ᱯᱳᱜᱨᱟᱢ ᱡᱮ ᱦᱩᱭᱩᱜ ᱠᱟᱱᱟ ᱱᱚᱣᱟ ᱯᱳᱜᱨᱟᱢ ᱦᱩᱭᱩᱜ ᱞᱟᱠ ᱞᱟᱹᱠᱛᱤ ᱠᱟᱱᱟ ᱥᱮ ᱵᱟᱝ
ᱤᱧ ᱫᱚ ᱱᱟᱦᱟᱜ ᱱᱤᱭᱟᱹ ᱜᱤᱧ ᱞᱟᱹᱭᱟ ᱡᱮ ᱯᱨᱳᱜᱨᱟᱢ ᱫᱚ ᱦᱩᱭ ᱫᱚ ᱵᱟᱝ ᱞᱟᱠᱛᱤ ᱠᱟᱱᱟ ᱚᱱᱠᱟ ᱡᱮ ᱱᱚᱜᱚᱭ ᱫᱚᱢᱮ ᱠᱚ ᱦᱩᱭ ᱪᱳᱭ ᱫᱟ ᱦᱮᱸ ᱚᱱᱠᱟ ᱫᱚ ᱦᱩᱭ ᱫᱚ ᱞᱟᱹᱠᱛᱤ ᱫᱚ ᱵᱟᱝ ᱠᱟᱱᱟ ᱦᱩᱭᱩᱜ ᱛᱮ
ᱦᱳᱭ ᱡᱟᱦᱟᱸ ᱫᱚ ᱡᱮᱢᱚᱱ ᱯᱟᱹᱣᱨᱟᱹ ᱠᱚ ᱧᱩ ᱠᱟᱛᱮ ᱠᱚ ᱜᱤᱛᱤᱡ ᱵᱟᱲᱟᱭ ᱠᱟᱱᱟ ᱥᱮ ᱠᱚ ᱫᱚᱱ ᱵᱟᱲᱟᱭ ᱮᱫᱟ ᱟᱨ ᱦᱚᱜᱼᱚᱭ ᱡᱮ ᱫᱤᱠᱩ ᱟᱵᱚ ᱨᱮᱱ ᱫᱤᱠᱩ ᱩᱱᱠᱩ ᱠᱚ ᱮᱴᱟᱜ ᱪᱷᱟᱛᱤᱠ ᱨᱮᱱ ᱩᱱᱠᱩ ᱟᱵᱚ ᱠᱚ ᱧᱮᱞ ᱮᱫ ᱵᱚᱱᱟ ᱥᱮ
ᱦᱮᱸ ᱦᱮᱸ
ᱧᱮᱞ ᱮᱫ ᱵᱚᱱᱟ ᱠᱚ ᱡᱮ ᱥᱟᱱᱛᱟᱲ ᱥᱟᱱᱛᱟᱲ ᱨᱮᱱ ᱜᱤᱫᱽᱨᱟᱹ ᱠᱚ ᱥᱮ ᱱᱩᱠᱩ ᱫᱚ ᱥᱟᱱᱛᱟᱲ ᱫᱚ ᱱᱚᱜᱼᱚ ᱱᱚᱝᱠᱟ ᱯᱟᱹᱣᱨᱟᱹ ᱧᱩ ᱵᱩᱞ ᱠᱟᱛᱮ ᱠᱚ ᱜᱤᱛᱤᱡ ᱵᱟᱲᱟᱭᱟ ᱟᱨ ᱠᱤ
ᱦᱮᱸ ᱦᱮᱸ ᱦᱮᱸ ᱟᱫᱚ ᱵᱤᱥᱤ ᱫᱚ ᱱᱚᱜᱼᱚᱭ ᱟᱵᱚ ᱥᱟᱱᱛᱟᱲ ᱦᱚᱯᱚᱱ ᱜᱮ ᱥᱮ ᱦᱚᱯᱚᱱ ᱮᱨᱟ ᱢᱟᱱᱮ ᱥᱟᱱᱛᱟᱲ ᱠᱚᱲᱟ ᱠᱩᱲᱤ ᱜᱤᱫᱽᱨᱟᱹ ᱜᱮ ᱱᱟᱦᱟᱜ ᱵᱤᱥᱤ ᱯᱨᱳᱜᱨᱟᱢ ᱠᱚᱨᱮ ᱫᱚ ᱟᱵᱚ ᱨᱮᱱ ᱜᱮ ᱱᱟᱜ ᱠᱚ ᱧᱮᱞᱚᱜ-ᱟ ᱡᱮ ᱦᱟᱺᱰᱤ ᱯᱟᱹᱣᱨᱟᱹ ᱧᱩ ᱠᱟᱛᱮᱫ ᱠᱚ ᱜᱷᱚᱞᱴᱟᱣ ᱠᱚᱜ-ᱟ ᱮᱱᱮᱡ ᱟᱠᱚ ᱥᱮᱨᱮᱧ ᱟᱠᱚ ᱢᱟᱱᱮ ᱚᱱᱠᱟ ᱵᱤᱥᱤ ᱧᱮᱞᱚᱜ-ᱟ ᱯᱨᱳᱜᱨᱟᱢ ᱠᱚ ᱨᱮ ᱫᱚ ᱱᱟᱦᱟᱜ
ᱦᱳᱭ ᱦᱳᱭ ᱟᱹᱰᱤ ᱡᱟᱥᱛᱤ ᱜᱮ ᱧᱮᱞᱚᱜ ᱠᱟᱱᱟ ᱦᱮᱸ ᱥᱮ ᱛᱟᱦᱟᱞᱮ ᱱᱚᱣᱟ ᱵᱟᱨᱮ ᱛᱮ ᱟᱢ ᱪᱮᱫ ᱮᱢ ᱞᱟᱹᱭᱟ ᱯᱨᱳᱜᱨᱟᱢ ᱴᱟᱺᱰᱤ ᱨᱮ ᱯᱟᱹᱣᱨᱟᱹ ᱟᱠᱷᱨᱤᱧ ᱥᱮ ᱯᱨᱳᱜᱨᱟᱢ ᱦᱩᱭ ᱦᱚᱪᱚ ᱞᱟᱹᱠᱛᱤ ᱚᱠᱟᱴᱟᱜ ᱴᱷᱤᱠ ᱟ ᱢᱟᱱᱮ ᱟᱢ ᱠᱟᱹᱴᱤᱡ ᱚᱱᱟ ᱠᱟᱹᱴᱤᱡ ᱞᱟᱹᱭ ᱢᱮ ᱥᱮ
ᱤᱧ ᱫᱩᱧ ᱞᱟᱹᱭ ᱟ ᱡᱮ ᱯᱨᱳᱜᱨᱟᱢ ᱴᱟᱺᱰᱤ ᱨᱮ ᱫᱚ ᱢᱟᱱᱮ ᱦᱟᱺᱰᱤ ᱯᱟᱹᱨᱟᱹᱣᱟᱹ ᱟᱠᱷᱨᱤᱧ ᱜᱮ ᱢᱟᱱᱟᱹ
ᱦᱮᱸ
ᱚᱱᱟᱧ ᱞᱟᱹᱭ ᱫᱟ ᱡᱮ ᱦᱟᱺᱰᱤ ᱯᱟᱹᱨᱟᱹᱣᱟᱹ ᱫᱚ ᱡᱮᱢᱚᱱ ᱟᱵᱚ ᱫᱚ ᱵᱚᱸᱜᱟ ᱡᱤᱱᱤᱥ ᱠᱟᱱ ᱛᱟᱵᱚᱱᱟ ᱵᱚᱸᱜᱟ ᱭᱟᱵᱚᱱ ᱟᱵᱚ ᱵᱚᱸᱜᱟ ᱵᱩᱨᱩ ᱠᱚ ᱨᱮ ᱜᱮᱵᱚ ᱮᱢ ᱜᱮᱭᱟ ᱛᱟᱦᱚᱞᱮ ᱟᱢ ᱵᱚᱸᱜᱟ ᱢᱟᱹᱡ ᱡᱤᱱᱤᱥ ᱤᱫᱤ ᱠᱟᱛᱮ ᱦᱟᱴ ᱯᱟᱛᱟ ᱡᱚᱛᱟ ᱨᱮᱢ ᱟᱹᱠᱷᱨᱤᱧ ᱧᱟᱢ ᱴᱟᱠᱟ ᱛᱟᱭᱟᱢ ᱚᱱᱟ ᱱᱤᱭᱮ ᱤᱫᱤ ᱚᱱᱟ ᱫᱚ ᱤᱧ ᱫᱚ ᱵᱟᱹᱧ ᱠᱩᱥᱤᱭᱟᱜ-ᱟ ᱡᱮᱢᱚᱱ ᱟᱰᱤ ᱠᱤᱪᱷᱩ ᱢᱮᱱᱟᱜ-ᱟ ᱞᱟᱹᱰᱩ ᱠᱚ ᱠᱤ ᱵᱟᱝ ᱚᱱᱠᱟ ᱢᱤᱥᱴᱤ ᱫᱚᱠᱟᱱ ᱠᱚ ᱴᱮᱥᱱᱟᱨᱤ ᱫᱚᱠᱟᱱ ᱚᱱᱟ ᱠᱚ ᱤᱫᱤ ᱠᱟᱛᱮᱫ ᱯᱟᱞᱮ ᱢᱟᱞᱟ ᱪᱷᱟᱛᱟ ᱠᱚ ᱨᱮ ᱫᱚᱠᱟᱱ ᱢᱮ ᱯᱩᱭᱥᱟᱭ ᱮᱢᱟ ᱚᱱᱟ ᱫᱚ ᱴᱷᱤᱠ ᱜᱮᱭᱟ ᱡᱮᱢᱚᱱ ᱦᱟᱺᱰᱤ ᱯᱟᱹᱨᱣᱨᱟᱹ ᱫᱚ ᱟᱞᱚ ᱦᱩᱭᱩᱜ ᱢᱟ ᱭᱮᱢ ᱚᱱᱟ
ᱦᱳᱭ ᱦᱳᱭ ᱦᱳᱭ
ᱴᱟᱺᱰᱤ ᱠᱚ ᱨᱮ ᱠᱚ ᱟᱹᱠᱷᱨᱤᱧ ᱟᱠᱚ ᱱᱚᱣᱟ ᱫᱚ ᱮᱠᱫᱚᱢ ᱵᱷᱩᱞ ᱠᱟᱱᱟ
ᱮᱠᱫᱚᱢ ᱱᱚᱣᱟ ᱟᱵᱚ ᱢᱟᱱᱮ ᱟᱵᱚ ᱱᱚᱣᱟ ᱡᱟᱛᱮ ᱟᱵᱚ ᱵᱚᱱ ᱵᱩᱡᱷᱟᱹᱣ ᱫᱟ ᱡᱮ ᱱᱚᱣᱟ ᱠᱷᱟᱹᱛᱤᱨ ᱛᱮ ᱟᱵᱚᱣᱟᱜ ᱢᱟᱱᱮ ᱱᱚᱣᱟ ᱤᱭᱟᱹ ᱟᱨᱠᱤ ᱡᱟᱦᱟᱸ ᱫᱚ ᱡᱷᱚᱨᱱᱟ ᱟᱵᱚᱣᱟᱜ ᱥᱟᱱᱛᱟᱲ ᱨᱮᱭᱟᱜ ᱤᱭᱟᱹ ᱴᱟᱜ ᱢᱟᱱᱮ ᱩᱯᱨᱩᱢ ᱴᱟᱜ ᱤᱭᱟᱹᱜ ᱠᱟᱱ ᱛᱟᱵᱚᱱᱟ ᱫᱩᱨᱱᱟᱢᱚᱜ ᱠᱟᱱ ᱛᱟᱵᱚᱱᱟ ᱱᱚᱣᱟ ᱟ ᱵᱩᱡᱷᱟᱹᱣ ᱦᱩᱭᱩᱜ ᱛᱟᱵᱚᱱᱟ ᱡᱮ ᱱᱚᱣᱟ ᱪᱤᱠᱟᱹ ᱛᱮᱵᱚᱱ ᱫᱚᱢᱚ ᱱᱟ ᱟᱫᱚ ᱢᱮᱱᱠᱷᱟᱱ ᱱᱚᱣᱟ ᱯᱨᱟᱭ ᱟᱛᱳ ᱨᱮ ᱜᱮ ᱱᱚᱣᱟ ᱫᱚ ᱦᱚᱜ ᱦᱩᱭᱩᱜ ᱠᱟᱱᱟ ᱡᱮᱢᱚᱱ ᱯᱟᱹᱣᱨᱟᱹ ᱦᱚᱸ ᱧᱩ ᱦᱚᱸᱠᱚ ᱧᱩᱭᱮᱜ ᱛᱟᱵᱩᱱᱟ ᱡᱟᱦᱟᱸ ᱫᱚ ᱡᱮᱢᱚᱱ ᱢᱟ ᱪᱚᱰᱚᱨ ᱞᱟᱹᱜᱤᱜ ᱠᱚ ᱧᱩᱭᱫᱟ ᱢᱟᱱᱮ ᱛᱤᱱᱟᱹᱜ ᱵᱟᱨ ᱯᱮ ᱴᱷᱚᱯ ᱠᱚ ᱪᱚᱰᱚᱨ ᱫᱟ ᱟᱨ ᱡᱟᱦᱟᱸ ᱛᱤᱱᱟᱹᱜ ᱥᱟᱨᱮᱡ ᱧᱟᱢᱚᱜᱼᱟ ᱡᱚᱛ ᱛᱚ ᱧᱩ ᱟᱨᱚ ᱚᱱᱟ ᱠᱷᱚᱱᱟᱜ ᱟᱨᱚ ᱵᱟᱹᱲᱛᱤ ᱠᱚ ᱧᱩᱭᱫᱟ ᱪᱚᱰᱚᱨ ᱥᱟᱨᱮᱡᱟᱜ ᱵᱟᱫ ᱠᱟᱛᱮ ᱟᱨᱚ ᱵᱟᱹᱲᱛᱤ ᱠᱚ ᱧᱩᱭᱫᱟ᱾
ᱦᱮᱸ ᱦᱮᱸ ᱮᱠᱫᱚᱢ ᱮᱠᱫᱚᱢ ᱦᱮᱸ᱾
ᱦᱚᱸᱜ-ᱚᱱ ᱠᱟ ᱟᱵᱚ ᱫᱚ ᱠᱤᱱᱛᱩ ᱱᱚᱣᱟ ᱢᱟᱱᱮ ᱮᱠᱪᱩᱞᱤ ᱱᱚᱣᱟ ᱫᱚᱢᱚᱱ ᱫᱚᱨ ᱠᱟᱨᱚᱜ ᱠᱟᱱ ᱛᱟᱵᱚᱱᱟ ᱟᱨ ᱱᱚᱣᱟ ᱚᱲᱟᱜ ᱚᱲᱟᱜ ᱨᱮ ᱡᱷᱚᱛᱚ ᱢᱟᱱᱮ ᱟᱭᱩᱼᱵᱟᱵᱟ ᱜᱚᱼᱵᱟᱵᱟ ᱛᱟᱠᱚ ᱠᱚ ᱢᱮᱱ ᱞᱟᱹᱠᱛᱤᱜ ᱠᱟᱱ ᱛᱟᱵᱚᱱᱟ ᱟᱨᱠᱤ ᱱᱚᱣᱟ ᱱᱤᱭᱟᱹ ᱛᱮ ᱟᱠᱚ ᱵᱩᱡᱷᱟᱹᱣ ᱠᱚ ᱦᱩᱭᱩᱜᱼᱟ᱾ ᱦᱮᱸ ᱥᱮ ᱵᱟᱝ?
ᱦᱮᱸ ᱦᱮᱸ ᱮᱠᱫᱚᱢ ᱮᱠᱫᱚᱢ᱾
ᱦᱳᱭ ᱵᱟᱠᱷᱟᱡ ᱧᱮᱞ ᱢᱮᱥᱮ ᱡᱮᱢᱚᱱ ᱪᱚᱰᱚᱨ ᱞᱟᱹᱜᱤᱜ ᱛᱮ ᱮᱸ ᱟᱹᱜᱩ ᱠᱮᱫᱟᱭ ᱡᱮ ᱢᱤᱜ ᱵᱳᱛᱚᱞ ᱜᱮ ᱟᱹᱜᱩ ᱠᱮᱫᱟᱭ ᱥᱮ ᱛᱟᱞᱟ ᱵᱳᱛᱚᱞ ᱡᱟᱭᱦᱳᱠ ᱟᱫᱚ ᱢᱟᱱᱮ ᱢᱤᱜ ᱴᱷᱚᱯᱮ ᱪᱚᱰᱚᱨᱟᱭ ᱛᱚ ᱚᱸᱰᱮ ᱟᱡ ᱦᱟᱱᱮ ᱯᱩᱨᱟᱹᱜᱮ ᱡᱷᱚᱛᱚ ᱜᱮ ᱧᱩ ᱪᱟᱵᱟ ᱠᱮᱫᱟᱭ ᱟᱨ ᱚᱱᱟ ᱧᱩ ᱠᱟᱛᱮᱜ ᱫᱚ ᱦᱟᱸᱜ ᱵᱟᱝ ᱦᱩᱭᱩᱜᱼᱟ ᱥᱮ ᱠᱟᱹᱢᱤ ᱦᱩᱭᱩᱜᱼᱟ ᱟᱵᱟᱨ ᱛᱚ ᱚᱱᱟ ᱠᱟᱹᱢᱤ ᱵᱟᱝ ᱠᱟᱛᱮᱜ ᱧᱩ ᱠᱟᱛᱮᱜ ᱜᱤᱛᱤᱡ ᱠᱚᱣᱟᱭ ᱦᱮᱸᱥᱮ᱾
ᱦᱮᱸ ᱦᱮᱸ ᱡᱮᱢᱚᱱ ᱥᱚᱝᱥᱟᱨ ᱠᱚᱨᱮ ᱮ ᱧᱮᱞᱚᱜ ᱠᱟᱱᱟ ᱯᱮ ᱢᱚ-ᱢᱚ ᱠᱟᱹᱭᱡᱟᱹ ᱠᱷᱟᱹᱯᱟᱹᱨᱤ ᱦᱩᱭᱩᱜ ᱠᱟᱱᱟᱹ ᱦᱮ ᱛᱟᱯᱚᱨᱮ ᱥᱚᱝᱥᱟᱨ ᱨᱮ ᱡᱮᱢᱚᱱ ᱪᱷᱤᱝ ᱪᱷᱟᱹᱛᱩᱨᱚᱜ ᱠᱟᱱᱟ ᱱᱚᱣᱟ ᱦᱟᱺᱰᱤ ᱯᱟᱹᱨᱣᱟᱹ ᱧᱩ ᱠᱟᱛᱮᱜ ᱜᱮ ᱥᱚᱝᱥᱟᱨ ᱨᱮᱢ ᱦᱟᱱᱮ ᱠᱷᱟᱹᱭᱡᱟᱹᱜ ᱟᱢ ᱠᱷᱟᱹᱯᱟᱹᱨᱤ ᱟᱢ ᱚᱥ ᱚᱥᱟᱱᱛᱤ ᱭᱟᱢ ᱚᱲᱟᱜ ᱦᱚᱲᱮᱢ ᱚᱼᱥᱟᱱᱛᱤ ᱠᱟᱱᱟ ᱱᱚᱣᱟ ᱫᱚ ᱮᱠᱫᱚᱢ ᱵᱟᱹᱲᱤᱡ ᱦᱩᱭᱩᱜ ᱠᱟᱱᱟ ᱠᱤᱱᱛᱩ
ᱦᱚᱭ ᱦᱚᱭ ᱱᱚᱣᱟ ᱠᱤᱱᱛᱩ ᱟᱵᱚ ᱱᱚᱣᱟ ᱢᱟᱱᱮ ᱵᱩᱡᱷᱟᱹᱣ ᱠᱚ ᱥᱮ ᱫᱚᱢᱚᱱ ᱞᱟᱹᱠ ᱛᱤ ᱠᱟᱱ ᱛᱟᱵᱚᱱᱟ ᱯᱷᱮᱢᱤᱞᱤ ᱨᱮᱦᱚᱸ ᱢᱮᱱ ᱫᱚᱨᱠᱟᱨᱚᱜ ᱠᱟᱱᱟ ᱦᱮᱸᱥᱮ᱾
ᱦᱮᱸ ᱦᱮᱸ ᱮᱫᱚᱢ ᱾
ᱦᱳᱭ ᱡᱟᱦᱟᱸ ᱫᱚ ᱮᱸᱰᱮᱠᱷᱟᱱ ᱚᱲᱟᱜ ᱦᱚᱲ ᱠᱚ ᱵᱩᱡᱷ ᱡᱚᱣᱟ ᱦᱮᱸ ᱥᱮ ᱵᱟᱝ?
ᱦᱮᱸ ᱦᱮᱸ ᱦᱮᱸ
ᱦᱮᱸ ᱚᱲᱟᱜ ᱦᱚᱲ ᱢᱮᱛᱟᱣ ᱠᱚ ᱠᱷᱟᱡ ᱵᱷᱟᱜᱤᱜᱼᱟ ᱟᱨᱠᱤ ᱡᱟᱦᱟᱸ ᱫᱚ ᱟᱨ ᱛᱟᱦᱞᱮ ᱟᱸ ᱟᱪᱷᱟ ᱴᱷᱤᱠ ᱜᱮᱭᱟ ᱛᱟᱦᱞᱮ ᱟᱸ ᱛᱟᱦᱞᱮ ᱦᱚᱜᱼᱚᱭ ᱡᱮ ᱟᱵᱚ ᱤᱭᱟᱹᱨᱮ ᱟᱨᱠᱤ ᱡᱮ ᱟᱵᱚ ᱥᱟᱱᱛᱟᱲᱟᱜ ᱛᱤᱱᱟᱹᱜ ᱞᱮᱠᱟᱱᱟᱜ ᱯᱚᱨᱚᱵᱽ ᱦᱮᱱᱟᱜ ᱠᱟᱫᱟᱢ ᱞᱟᱹᱭ ᱫᱟᱲᱮᱜᱼᱟ?
ᱮᱸ ᱟᱵᱚ ᱥᱟᱱᱛᱟᱲᱟᱜ ᱫᱚ ᱱᱟᱜ ᱤᱧ ᱫᱚ ᱩᱱᱟᱹᱜ ᱫᱚ ᱱᱟᱜ ᱵᱟᱹᱧ ᱞᱟᱹᱭ ᱫᱟᱲᱮᱜᱼᱟ ᱡᱟᱹᱱᱤᱡ ᱠᱷᱟᱱ ᱛᱮᱞᱦᱮ ᱯᱚᱨᱚᱵᱽ ᱫᱚ ᱱᱟᱜ ᱢᱮᱱᱟᱜ ᱠᱟᱜ ᱛᱟᱵᱚᱱᱟ ᱵᱟᱦᱟ ᱥᱚᱨᱦᱟᱭ ᱢᱟᱜ ᱢᱚᱬᱮ ᱛᱟᱯᱚᱨᱮ ᱥᱟᱠᱨᱟᱛᱚᱜᱼᱟ ᱵᱚ ᱛᱟᱯᱚᱨᱮ
ᱦᱮᱸ ᱟᱫᱚ ᱟᱵᱚᱣᱟᱜ ᱫᱚ ᱦᱟᱸᱜ ᱟᱵᱚᱣᱟᱜ ᱫᱚ ᱯᱚᱨᱚᱵᱽ ᱞᱮᱠᱟ ᱛᱮᱫᱚ ᱵᱟᱨᱚᱴᱤ ᱢᱟᱥ ᱨᱮ ᱵᱟᱨᱚᱴᱤ ᱯᱚᱨᱚᱵᱽ ᱛᱟᱵᱚᱱ ᱴᱷᱤᱠᱜᱮᱭᱟ᱾ ᱢᱮᱱᱠᱷᱟᱱ ᱡᱷᱚᱛᱚ ᱯᱚᱨᱚᱵᱽ ᱫᱚ ᱠᱤᱱᱛᱩ ᱵᱟᱵᱚᱱ ᱢᱟᱱᱟᱣ ᱜᱮᱭᱟ ᱟᱨ ᱦᱚᱭᱛᱚᱵᱚᱱ ᱢᱟᱱᱟᱣ ᱨᱮᱦᱚᱸ ᱩᱱᱟᱹᱜ ᱪᱷᱳᱴᱳ ᱠᱷᱟᱴᱳ ᱛᱮᱜᱮ ᱮᱸ ᱠᱤᱪᱷᱩ ᱠᱤᱪᱷᱩ ᱯᱚᱨᱽ ᱫᱚ ᱦᱮᱱᱟᱜ ᱛᱟᱵᱚᱱᱟ ᱡᱟᱦᱟᱸ ᱡᱮᱢᱚᱱ ᱟᱹᱰᱤ ᱢᱟᱨᱟᱝ ᱛᱮᱵᱚᱱ ᱢᱟᱱᱣᱟᱹ ᱦᱮᱸ ᱥᱮ?
ᱦᱮᱸ ᱦᱮᱸ ᱮᱠᱫᱚᱢ᱾
ᱦᱳᱭ ᱱᱚᱣᱟ ᱠᱤᱱᱛᱩ ᱟᱸ ᱡᱮᱢᱚᱱ ᱟᱵᱚᱣᱟᱜ ᱛᱟᱞᱦᱮ ᱡᱷᱚᱛᱚ ᱠᱷᱚᱱᱟᱜ ᱢᱟᱨᱟᱝ ᱯᱚᱨᱚᱵᱽ ᱫᱚ ᱚᱠᱟᱴᱟᱜ ᱠᱟᱱᱟ?
ᱦᱮᱸ ᱟᱵᱚᱣᱟᱜ ᱢᱟᱨᱟᱝ ᱯᱚᱨᱚᱵᱽ ᱫᱚ ᱦᱟᱸᱜ ᱤᱧ ᱫᱩᱧ ᱵᱟᱲᱟᱭᱟ ᱥᱚᱨᱦᱟᱭ᱾
ᱚ ᱦᱳᱭ ᱟᱫᱚ ᱠᱟᱛᱷᱟ ᱨᱮᱠᱚ ᱞᱟᱹᱭᱟ ᱛᱚ ᱡᱮ ᱦᱟᱺᱛᱤ ᱞᱮᱠᱟᱱ ᱥᱚᱨᱦᱟᱭ ᱛᱟᱞᱦᱮ ᱟᱵᱚ ᱥᱚ ᱥᱚᱨᱦᱟᱭ ᱨᱮ ᱟᱵᱚ ᱪᱮᱜ ᱠᱚᱵᱚᱱ ᱪᱤᱠᱟᱹᱭ ᱜᱮᱭᱟ? ᱠᱟᱹᱴᱤᱡ ᱞᱟᱹᱭ ᱢᱮᱥᱮ
ᱮᱸ ᱥᱚᱨᱦᱟᱭ ᱨᱮᱫᱚ ᱱᱟᱦᱟᱜ ᱟᱵᱚ ᱫᱚ ᱮᱸ ᱡᱮᱢᱚᱱ ᱮᱸ ᱩᱝᱠᱩ ᱜᱟᱹᱭ ᱚᱱᱟ ᱫᱚ ᱱᱟᱦᱟᱜ ᱰᱟᱝᱨᱤᱭᱟᱜ ᱯᱚᱨᱚᱵᱽ ᱠᱟᱱᱟ ᱛᱚ ᱢᱟᱱᱮ ᱩᱱ ᱠᱩᱜᱮ ᱱᱟᱦᱟᱜ ᱵᱚ ᱩᱢᱠᱚᱣᱟ ᱛᱟᱯᱚᱨᱮ ᱩᱢ ᱚᱡᱚᱜ ᱠᱚᱣᱟᱵᱚ ᱩᱝᱠᱩᱜᱮ ᱥᱩᱱᱩᱢ ᱠᱚᱵᱚ ᱚᱡᱚᱜ ᱟᱠᱚᱣᱟ ᱞᱟᱦᱟ ᱫᱤᱱ ᱚᱱᱟ ᱛᱟᱯᱚᱨᱮ ᱯᱮᱢ ᱮ ᱵᱟᱨ ᱫᱤᱱ ᱯᱮ ᱫᱤᱱ ᱞᱟᱦᱟᱹ ᱠᱷᱱᱟᱜ ᱥᱩᱱᱩᱢ ᱵᱚᱱ ᱚᱡᱚᱜ ᱟᱠᱚᱣᱟ ᱛᱟᱯᱚᱨᱮ ᱢᱳᱚᱢᱵᱟᱹᱛᱤ ᱠᱚ ᱟᱛᱟᱨ ᱠᱟᱛᱮ ᱚᱱᱠᱟ ᱪᱩᱢᱟᱹᱲᱟ ᱠᱚᱣᱟ ᱠᱚ ᱪᱮᱫ ᱦᱟᱜ ᱟᱯᱮ ᱥᱮᱱ ᱠᱚ ᱫᱚ? ᱟ ᱟᱞᱮ ᱥᱮᱫ ᱫᱚ ᱚᱱᱠᱟ ᱪᱩᱢᱟᱹᱲᱟ ᱠᱚᱣᱟ ᱠᱚ ᱰᱟᱝᱨᱤ᱾ ᱵᱟᱨ ᱫᱤᱱ ᱯᱮᱫᱤᱱ ᱯᱚᱨᱮ ᱚᱱᱠᱟ ᱠᱚ ᱚᱱᱠᱟ ᱤᱭᱟᱹ ᱠᱚᱣᱟ ᱠᱚ ᱛᱟᱨᱯᱚᱨᱮᱨ ᱫᱤᱱ ᱫᱚ ᱦᱟᱜ ᱚᱱᱮ ᱡᱟᱦᱟᱸ ᱠᱷᱩᱱᱴᱟᱹᱣ ᱠᱚᱣᱟ ᱠᱚ ᱪᱟᱨᱦᱟ ᱠᱚᱣᱟ ᱠᱚ᱾ ᱫᱚᱥᱟᱨ ᱫᱤᱱ
ᱦᱮᱸ ᱦᱮᱸ ᱟᱨ ᱛᱟᱦᱚᱞᱮ ᱦᱳᱭ ᱛᱟᱦᱞᱮ ᱛᱟᱦᱚᱞᱮ ᱡᱮ ᱚᱱᱮ ᱡᱟᱦᱟᱸ ᱯᱚᱨᱚᱵᱽ ᱵᱚᱱ ᱢᱟᱱᱟᱣ ᱮᱫ ᱫᱚ ᱚᱱᱟ ᱫᱚ ᱛᱤᱱᱟᱹᱜ ᱫᱤᱱ ᱵᱚᱱ ᱢᱟᱱᱟᱣ ᱜᱮᱭᱟ ᱚᱱᱟ ᱥᱚᱨᱚᱦᱟᱭ ᱯᱚᱨᱚᱵᱽ?
ᱥᱚᱨᱦᱟᱭ ᱯᱚᱨᱚᱵᱽ ᱫᱚ ᱦᱟᱸᱜ ᱯᱮ ᱯᱮᱫᱤᱱ ᱦᱟᱜ᱾
ᱛᱟᱦᱚᱞᱮ ᱡᱮ ᱚᱱᱮ ᱠᱟᱛᱷᱟ ᱨᱮᱠᱚ ᱞᱟᱹᱭ ᱟᱠᱟ ᱫᱚ ᱡᱮ ᱢᱟᱱᱮ ᱥᱮᱨᱮᱧ ᱛᱟᱞᱟ ᱛᱮᱦᱚᱸ ᱠᱟᱛᱷᱟ ᱛᱟᱞᱟ ᱛᱮᱦᱚᱸ ᱡᱮ ᱠᱚ ᱞᱟᱹᱭ ᱠᱮᱫᱟ᱾ ᱵᱟᱦᱟ ᱨᱮᱫᱚ ᱥᱚᱨᱦᱟᱭ ᱢᱮ ᱱᱮᱛᱟᱧ ᱢᱮᱥᱮ ᱢᱤᱫᱴᱟᱝ ᱢᱟᱨᱟᱝ ᱫᱟ ᱫᱚ ᱢᱤᱫᱴᱮᱱ ᱥᱚᱨᱦᱟᱭ ᱚᱱᱠᱟ ᱞᱟᱹᱭ ᱦᱚᱪᱚ ᱠᱟᱫᱟᱭ ᱥᱮᱨᱮᱧ ᱨᱮ‌ ᱦᱮᱸᱥᱮ ᱟᱨ ᱠᱚ ᱞᱟᱹᱭᱟ ᱡᱮ ᱢᱚᱬᱮ ᱥᱤᱧ ᱢᱚᱬᱮ ᱧᱤᱫᱟᱹ ᱢᱟᱱᱮ ᱮᱱᱮᱡ ᱟᱠᱚ ᱥᱮᱨᱮᱧᱟ ᱠᱚ ᱨᱟᱹᱥᱠᱟᱹᱭᱟᱠᱚ ᱡᱟᱦᱟᱸ ᱫᱚ ᱟᱪᱪᱷᱟ ᱱᱚᱣᱟ ᱫᱚ ᱠᱤ ᱥᱟᱹᱨᱤ ᱠᱟᱛᱷᱟ ᱜᱮ ᱡᱮ ᱢᱚᱬᱮ ᱥᱤᱧ ᱢᱚᱬᱮ ᱧᱤᱫᱟᱹ ᱠᱚ ᱮᱱᱮᱡ ᱥᱮᱨᱮᱧᱟ᱾
ᱦᱮ ᱚᱱᱠᱟ
ᱱᱚᱣᱟ ᱫᱚ ᱟᱸᱜ ᱚᱱᱠᱟ ᱫᱚ ᱵᱟᱹᱧ ᱵᱟᱲᱟᱭᱟ ᱡᱮ ᱢᱚᱬᱮ ᱥᱤᱧ ᱢᱚᱬᱮ ᱧᱤᱫᱟᱹ ᱫᱚ ᱦᱟᱸᱜ ᱮᱱᱮᱡ ᱟᱠ ᱠᱚ ᱥᱮ ᱵᱟᱝᱼᱟ ᱟᱫᱚ ᱟᱞᱮ ᱥᱮᱱ ᱢᱟᱱᱮ ᱚᱱᱠᱟ ᱯᱮᱫ ᱤᱱ ᱜᱮᱞᱮᱧ ᱧᱮᱞ ᱵᱟᱲᱟ ᱟᱠᱟᱫ ᱠᱚᱣᱟ᱾
ᱦᱳᱭ ᱟᱫᱚ ᱡᱚᱛᱚ ᱦᱚᱲ ᱥᱮᱫ ᱫᱚ ᱥᱚᱢᱟᱱ ᱫᱚ ᱵᱟᱝ ᱠᱟᱱ ᱛᱟᱵᱚᱱᱟ, ᱢᱮᱱᱠᱷᱟᱱ ᱡᱷᱚᱛᱚ ᱠᱷᱚᱱᱟᱜ ᱢᱟᱨᱟᱝ ᱯᱚᱨᱚᱵᱽ ᱫᱚ ᱤᱱᱟᱹ ᱜᱮᱵᱚᱱ ᱢᱟᱱᱟᱣ ᱜᱮᱭᱟ ᱛᱚ ᱦᱮᱸᱥᱮ᱾
ᱦᱮᱸ ᱦᱮᱸ ᱮᱠᱫᱚᱢ ᱮᱠᱫᱚᱢ
ᱟᱫᱚ ᱡᱚᱛᱚ ᱦᱚᱲ ᱥᱮᱫ ᱫᱚ ᱥᱚᱢᱟᱱ ᱫᱚ ᱵᱟᱝ ᱠᱟᱱᱟ ᱠᱤᱱᱛᱩ ᱟᱞᱮ ᱥᱮᱫ ᱫᱚ ᱡᱮᱢᱚᱱ ᱢᱚᱬᱮ ᱥᱤᱧ ᱢᱚᱬᱮ ᱧᱤᱫᱟᱹ ᱠᱚ ᱮᱱᱮᱡ ᱥᱮᱨᱮᱧ ᱜᱮᱭᱟ ᱢᱟᱱᱮ ᱥᱚᱨᱦᱟᱭ ᱡᱮ ᱦᱤᱞᱳᱜ ᱢᱟᱱᱮ ᱩᱢ ᱠᱟᱱᱟ ᱥᱮ ᱡᱮᱦᱤᱞᱳᱜ ᱩᱱᱠᱩ ᱛᱩᱯᱩ ᱠᱟᱛᱮᱫ ᱥᱩᱱᱩᱢ ᱠᱚᱡᱚᱜ ᱠᱚ ᱡᱮᱞ ᱠᱚᱜ ᱵᱤᱫᱟᱹᱭ ᱠᱚᱣᱟ ᱵᱤᱫᱟᱹᱭ ᱠᱚ ᱦᱩᱭ ᱵᱟᱲᱟ ᱫᱚᱥᱟᱨ ᱫᱤᱱ ᱨᱮ ᱡᱮ ᱦᱤᱞᱳᱜ ᱚᱱᱟ ᱥᱟᱹᱨᱫᱤ ᱦᱤᱞᱳᱜ ᱥᱮ ᱡᱟᱦᱟᱸ ᱫᱚ ᱡᱮᱢᱚᱱ ᱡᱮ ᱦᱤᱞᱳᱜ ᱟᱠᱚ ᱠᱷᱩᱱᱴᱟᱹᱣ ᱤᱱᱟᱹ ᱦᱤᱞᱳᱜ ᱤᱱᱟᱹ ᱦᱤᱞᱳᱜ ᱠᱷᱚᱱᱟᱜ ᱮᱛᱚᱦᱚᱵ ᱠᱟ ᱠᱟᱛᱮ ᱯᱩᱨᱟᱹ ᱮᱠᱫᱚᱢ ᱴᱟᱱᱟ ᱮᱠᱫᱚᱢ ᱢᱚᱬᱮ ᱫᱤᱱ ᱠᱚ ᱮᱱᱮᱡ ᱥᱮᱨᱮᱧ ᱜᱮᱭᱟ ᱟᱫᱚ ᱱᱮᱛᱟᱨ ᱫᱚ ᱠᱤᱱᱛᱩ ᱮ ᱠᱟᱨᱚᱱ ᱫᱚ ᱵᱟᱠᱚ ᱮᱱᱮᱡ ᱫᱟ ᱡᱮᱦᱮᱛᱩ ᱦᱚᱲ ᱠᱚ ᱠᱚᱢᱚᱜ ᱠᱟᱱᱟ ᱟᱨ ᱠᱟᱹᱢᱤᱴᱟᱜ ᱵᱮᱥᱤᱜ ᱠᱟᱱᱟ ᱦᱮᱸᱥᱮ᱾ ᱤᱱᱟᱹ ᱠᱟᱨᱚᱱ ᱛᱮ ᱚᱱᱠᱟ ᱫᱚ ᱵᱟᱠᱚ ᱮᱱᱮᱡ ᱥᱮᱨᱮᱧᱮᱫᱟ ᱞᱟᱦᱟ ᱛᱮᱫᱚ ᱦᱚᱲ ᱫᱚ ᱵᱮᱥᱤ ᱠᱚ ᱛᱟᱦᱮᱸ ᱠᱟᱱᱟ ᱠᱟᱹᱢᱤ ᱫᱚ ᱠᱚᱢ ᱜᱮ ᱛᱟᱦᱮᱸ ᱠᱟᱱᱟ᱾ ᱞᱟᱦᱟ ᱫᱚ ᱦᱚᱭ ᱱᱚᱝᱠᱟ ᱠᱚ ᱮᱱᱮᱡ ᱢᱚᱬᱮ ᱥᱤᱧ ᱢᱚᱮ ᱟ ᱠᱤᱱᱛᱩ ᱠᱟᱛᱷᱟ ᱨᱮᱫᱚ ᱱᱤᱛᱚᱜ ᱦᱚᱸ ᱦᱟᱜ ᱢᱮᱱᱟᱜ ᱜᱮᱭᱟ ᱤᱱᱟᱹ ᱠᱟᱛᱷᱟ ᱫᱚ ᱢᱚᱬᱮ ᱥᱤᱧ ᱢᱚᱬᱮ ᱧᱤᱫᱟᱹ ᱮᱱᱮᱡ ᱟᱸᱜᱟ ᱦᱩᱭᱩᱜᱼᱟ ᱥᱮ ᱮᱱᱮᱡ ᱟᱵᱚᱱ ᱢᱮᱱᱛᱮ ᱟᱫᱚ ᱱᱤᱛᱚᱜ ᱮᱱᱮᱡ ᱛᱮᱱ ᱠᱚᱦᱚᱸ ᱠᱚ ᱞᱟᱸᱜᱟᱜ ᱠᱟᱱᱟ ᱨᱩ ᱛᱮᱱ ᱠᱚᱦᱚᱸ ᱠᱚ ᱞᱟᱸᱜᱟᱜ ᱠᱟᱱᱟ ᱟᱨᱠᱤ ᱳᱭ ᱡᱩᱫᱤ ᱞᱮᱠᱷᱟ ᱡᱚᱠᱷᱟᱨ ᱨᱮ ᱯᱮ ᱫᱤᱱ ᱫᱚ ᱯᱩᱨᱟᱹ ᱴᱟᱱᱟ ᱠᱚ ᱮᱱᱮᱡ ᱜᱮᱭᱟ ᱟᱨᱠᱤ ᱟᱞᱮᱥᱮᱫ ᱫᱚ᱾
ᱦᱮᱸ ᱦᱮᱸ ᱟᱞᱮ ᱥᱮᱱ ᱚᱱᱟ ᱯᱮᱫᱤᱱ ᱫᱚ ᱱᱟᱜ ᱠᱚ᱾
ᱨᱟᱹᱥᱠᱟᱹᱭ ᱜᱮᱭᱟᱠᱚ ᱟᱨᱠᱤ ᱡᱟᱦᱟᱸ ᱫᱚ ᱡᱮᱢᱚᱱ ᱢᱤᱫᱴᱮᱱ ᱢᱟᱱᱮ ᱡᱤᱨᱟᱹᱣ ᱥᱮ ᱫᱩᱲᱩᱵ ᱚᱱᱟ ᱠᱳᱱᱳ ᱤᱭᱟᱹ ᱵᱟᱹᱱᱩᱜ ᱟᱠᱟᱫᱟ ᱟᱨ ᱡᱷᱚᱛᱚ ᱜᱮ ᱚᱱᱠᱟ ᱯᱟᱹᱨᱤ ᱯᱟᱹᱨᱤ ᱛᱮᱠᱚ ᱮᱱᱮᱡ ᱥᱮᱨᱮᱧᱟ ᱟᱨᱠᱤ ᱨᱟᱹᱥᱠᱟᱹ ᱫᱚ ᱞᱟᱹᱭ ᱵᱟᱝ ᱠᱟᱱᱟ᱾ ᱡᱷᱚᱛᱚ ᱦᱚᱲ ᱴᱷᱮᱱ ᱜᱮ ᱟᱨᱠᱤ ᱦᱮᱸᱥᱮ
ᱦᱮᱸ ᱦᱮᱸ ᱨᱟᱹᱥᱠᱟᱹ ᱫᱚ ᱡᱚᱛᱚ ᱦᱚᱲ ᱴᱷᱮᱱ ᱢᱮᱱᱟᱜᱼᱟ᱾
ᱟᱨ ᱛᱟᱦᱚᱞᱮ ᱟᱵᱚ ᱟᱹᱛᱩ ᱨᱮ ᱦᱮᱸᱥᱮ ᱢᱟᱹᱞᱤᱠ ᱞᱮᱠᱟᱛᱮᱫᱚ ᱛᱤᱱᱟᱹᱜ ᱦᱚᱲ ᱠᱚ ᱛᱟᱦᱮᱱ ᱛᱟᱵᱚᱱ ᱜᱮᱭᱟ ᱟ ᱟᱹᱛᱩ ᱨᱮ ᱯᱩᱨᱟᱹ ᱟᱹᱛᱩ ᱠᱚ ᱪᱟᱞᱟᱣᱟ᱾
ᱟᱵᱚ ᱢᱟᱹᱞᱤᱠ ᱞᱮᱠᱟᱛᱮᱫᱚ ᱱᱟᱦᱟᱜ ᱢᱚᱬᱮ ᱦᱚᱲ ᱠᱚ ᱞᱟᱹᱭ ᱠᱚᱣᱟ ᱡᱟᱦᱟᱸ ᱢᱚᱬᱮ ᱦᱚᱲᱜᱮ ᱱᱟᱜ ᱠᱚ ᱪᱟᱞᱟᱣ
ᱦᱮᱸ ᱩᱱᱠᱩ ᱠᱚᱣᱟᱜ ᱧᱩᱛᱩᱢ ᱠᱚᱫᱚ,
ᱧᱩᱛᱩᱢ ᱫᱚ ᱢᱤᱫᱴᱮᱱ ᱫᱚ ᱱᱟᱭᱠᱮ ᱜᱚᱰᱮᱛ ᱡᱚᱜᱽᱢᱟᱹᱡᱷᱤ ᱛᱟᱯᱚᱨᱮ ᱦᱩᱸ ᱢᱟᱹᱡᱷᱤ ᱡᱚᱜᱽ ᱢᱟᱹᱡᱷᱤ ᱛᱟᱯᱚᱨᱮ ᱯᱟᱨᱟᱱᱤᱠ
ᱦᱮᱸ ᱦᱮᱸ ᱟᱪᱪᱷᱟ ᱛᱟᱦᱚᱞᱮ ᱱᱚᱸᱰᱮ ᱡᱚᱜᱽ ᱢᱟᱹᱡᱷᱤᱭᱟᱜ ᱟᱫᱚ ᱠᱟᱹᱢᱤ ᱫᱚ ᱪᱮᱫ ᱠᱟᱱ ᱛᱟᱭᱟ?
ᱩᱸᱻ ᱡᱚᱜᱽ ᱢᱟᱹᱡᱷᱤᱭᱟᱜ ᱠᱟᱹᱢᱤ ᱫᱚ ᱱᱟᱜ ᱤᱧᱫᱚᱧ ᱵᱟᱲᱟᱭᱟ ᱚᱱᱮ ᱟᱵᱚ ᱟᱹᱛᱩ ᱨᱮᱱ ᱦᱚᱲ ᱠᱚᱭ ᱧᱮᱞ ᱥᱟᱢᱴᱟᱣ ᱠᱚᱣᱟ᱾
ᱦᱮᱸ ᱟᱛᱩ ᱨᱮ ᱧᱮᱞ ᱥᱟᱢᱴᱟᱣ ᱠᱚᱣᱟ ᱢᱟᱱᱮ ᱡᱷᱚᱛᱚ ᱦᱚᱲ ᱥᱮ ᱟᱨᱦᱚ ᱚᱠᱚᱭ ᱠᱚ ᱥᱮ ᱰᱟᱹᱜᱣᱟᱹ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱧᱮᱞ ᱠᱚᱣᱟ᱾
ᱢᱟᱱᱮ ᱠᱚᱲᱟ ᱠᱩᱲᱤ ᱠᱚ ᱧᱮᱞ ᱥᱟᱢᱴᱟᱣ ᱠᱚᱣᱟ ᱩᱱᱤ ᱫᱚ᱾
ᱟᱪᱪᱷᱟ ᱟᱪᱪᱷᱟ ᱢᱟᱱᱮ ᱟᱛᱩᱨᱮ ᱡᱟᱦᱟᱸ ᱛᱤᱱᱟᱹᱜ ᱰᱟᱹᱜᱣᱟᱹ ᱠᱚᱲᱟ ᱠᱩᱲᱤ ᱩᱱᱠᱩ ᱢᱟᱱᱮ ᱩᱱᱠᱩᱧ ᱧᱮᱞ ᱠᱚᱣᱟ ᱟᱨᱠᱤ ᱦᱮᱸᱥᱮ ᱩᱱᱤᱭᱟᱜ ᱫᱟᱭᱤᱛᱛᱚ ᱫᱚ ᱠᱟᱱ ᱛᱟᱭᱟ ᱟᱨ ᱛᱟᱦᱚᱞᱮ᱾ ᱦᱳᱭ ᱦᱳᱭ ᱟ ᱛᱟᱞᱮ ᱢᱟᱡᱷᱤ ᱦᱟᱲᱟᱢᱟ ᱠᱟᱹᱢᱤ ᱫᱚ᱾
ᱦᱩ ᱢᱟᱹᱡᱷᱤ ᱦᱟᱲᱟᱢᱟᱜ ᱠᱟᱹᱢᱤ ᱫᱚ ᱦᱩᱭᱩᱜ ᱢᱟᱹᱡᱷᱤ ᱦᱟᱲᱟᱢᱟᱜ ᱠᱟᱹᱢᱤ ᱫᱚ ᱵᱟᱹᱧ ᱵᱟᱝ ᱱᱟᱜ ᱤᱧ ᱞᱟᱹᱭ ᱫᱟᱲᱮᱭᱟᱜ ᱠᱟᱱᱟ
ᱚ ᱟᱪᱪᱷᱟ ᱴᱷᱤᱠ ᱟᱪᱷᱮ ᱚᱱᱟ ᱫᱚ ᱤᱧ ᱦᱟᱸᱜ ᱤᱧ ᱞᱟᱹᱭᱟ ᱦᱮᱸᱥᱮ ᱟᱸᱻ ᱢᱟᱹᱡᱷᱤ ᱦᱟᱲᱟᱢᱟᱜ ᱠᱟᱹᱢᱤ ᱫᱚ ᱦᱩᱭᱩᱜ ᱠᱟᱱᱟ ᱱᱚᱠᱟ᱾ ᱟᱛᱳ ᱨᱮ ᱡᱟᱦᱟᱱᱟᱜ ᱥᱚᱢᱚᱥᱟ ᱥᱮ ᱡᱟᱦᱟᱱᱟᱜ ᱨᱮᱜᱮ ᱦᱮᱸᱥᱮ ᱯᱟᱹᱭᱞᱳ ᱛᱮᱫᱚ ᱥᱮ ᱡᱩᱫᱤ ᱦᱚᱭᱛᱳ ᱢᱤᱫᱴᱮᱱ ᱦᱚᱲ ᱠᱷᱟᱹᱯᱟᱹᱨᱤᱭ ᱱᱟᱠᱤᱱ ᱥᱮ ᱟᱹᱠᱤᱱ ᱮᱸᱻ ᱡᱩᱨᱤᱯᱟᱹᱨᱤ ᱢᱚᱫᱽᱫᱷᱮᱨᱮ ᱢᱤᱫ ᱠᱷᱟᱹᱯᱟᱹᱨᱤ ᱦᱩᱭᱮᱱ ᱛᱟᱹᱠᱤᱱᱟ ᱟᱫᱚ ᱮᱸᱻ ᱮᱨᱟ ᱛᱟᱭ ᱫᱚ ᱦᱳᱭᱛᱚ ᱯᱟᱹᱭᱞᱟᱹ ᱛᱮᱫᱚ ᱢᱟᱹᱡᱷᱤ ᱴᱷᱮᱱᱮ ᱪᱟᱞᱟᱜᱼᱟᱭ ᱡᱮ ᱤᱧ ᱱᱚᱝᱠᱟ ᱱᱤᱱᱟᱹᱜ ᱫᱩᱠ ᱤᱧ ᱧᱟᱢ ᱠᱮᱫᱟ ᱥᱮ ᱤᱧ ᱦᱚᱲᱤᱧ ᱡᱟᱣᱨᱟ ᱠᱚᱣᱟ ᱢᱮᱱᱛᱮ ᱤᱧ ᱠᱟᱛᱷᱟ ᱩᱱᱤ ᱴᱷᱮᱱᱮᱧ ᱞᱟᱹᱭᱟ᱾ ᱛᱚ ᱩᱱᱤ ᱢᱟᱹᱡᱷᱤ ᱦᱟᱲᱟᱢ ᱩᱱᱨᱮ ᱩᱱᱤ ᱠᱟᱛᱷᱟᱭ ᱢᱮᱛᱟᱭᱟ ᱡᱮ ᱛᱟᱦᱚᱞᱮ ᱟᱢ ᱫᱚ ᱛᱟᱦᱚᱞᱮ ᱜᱚᱰᱮᱛ ᱴᱷᱮᱱ ᱪᱟᱞᱟᱜ ᱥᱮ ᱜᱚᱰᱮᱛ ᱚᱸᱰᱮ ᱠᱷᱚᱱᱟᱭ ᱢᱮᱛᱟᱭᱟ ᱡᱮ ᱟᱢ ᱱᱚᱝᱠᱟ ᱛᱟᱦᱟᱞᱮ ᱦᱚᱲ ᱦᱚ ᱦᱚ ᱠᱚᱣᱟ ᱯᱟᱹᱭᱞᱟᱹ ᱛᱮᱫᱚ ᱯᱷᱟᱥᱴᱮ ᱫᱚ ᱡᱟᱦᱟᱱᱟᱜ ᱨᱮᱜᱮ ᱯᱟᱹᱭᱞᱟᱹ ᱢᱟᱹᱡᱷᱤ ᱦᱟᱲᱟᱢ ᱯᱟᱨᱢᱤᱥᱚᱱ ᱵᱚᱱ ᱠᱟᱴᱟᱣᱟ ᱛᱟᱨᱯᱚᱨᱮ ᱱᱟᱜ ᱦᱩᱭᱩᱼᱟ ᱟᱫᱚ ᱦᱳᱭ ᱚᱱᱠᱟᱜ ᱜᱮ ᱡᱟᱦᱟᱸᱛᱤᱱᱟᱹᱜ ᱟᱪᱟᱨ-ᱵᱤᱪᱟᱹᱨ ᱥᱮ ᱡᱟᱦᱟᱸᱛᱤᱱᱟᱹᱜ ᱵᱟᱯᱞᱟ ᱵᱤᱦᱟᱹ ᱨᱮ ᱡᱷᱚ ᱚᱠᱛᱚ ᱨᱮᱜᱮ ᱢᱟᱺᱡᱷᱤ ᱦᱟᱲᱟᱢ ᱫᱚ ᱥᱚᱦᱚᱫᱮ ᱛᱟᱦᱮᱱᱟᱭ ᱥᱮ ᱩᱱᱤ ᱫᱚ ᱚᱱᱟ ᱠᱚ ᱧᱮᱞ ᱜᱚᱴᱟᱭ ᱥᱮ ᱩᱱᱤ ᱫᱚ ᱠᱟᱹᱢᱤ ᱦᱚᱨᱟᱨᱮ ᱛᱟᱦᱮᱱᱟᱭ ᱚᱱᱮ ᱡᱚᱯᱚᱲᱟᱣᱨᱮ ᱛᱟᱦᱮᱱᱟᱭ ᱡᱮᱢᱚᱱ᱾ ᱠᱷᱟᱹᱯᱟᱹᱨᱤ ᱨᱮᱫᱚ ᱡᱮᱢᱚᱱ ᱩᱱᱤ ᱵᱤᱪᱟᱹᱨ ᱜᱮᱭᱟᱭ ᱡᱟᱦᱟᱸ ᱛᱤᱱᱟᱹᱜ ᱢᱟᱱᱮ ᱠᱚᱢ ᱵᱮᱥᱤ ᱟᱨᱠᱤ ᱡᱷᱚᱛᱚ ᱥᱚᱢᱟᱱ ᱠᱟᱛᱮ ᱧᱮᱞᱟᱭ ᱟᱨᱮ ᱵᱤᱪᱟᱹᱨ ᱜᱮᱭᱟᱭ ᱟᱨᱠᱤ ᱱᱚᱠᱟ ᱢᱟᱹᱡᱷᱤ ᱦᱟᱲᱟᱢ ᱯᱳᱱᱞᱮᱫᱟ ᱦᱳᱭ ᱟᱨ ᱜᱚᱰᱮᱛ ᱫᱟᱜ ᱚᱱᱟ᱾